ᱦᱮᱞᱳ ᱦᱮᱞᱳ
ᱦᱮᱞᱳ ᱟᱸᱡᱚᱢᱚᱜ ᱠᱟᱱᱟ ᱫᱤᱫᱤ
ᱦᱮᱸ ᱟᱸᱡᱚᱢᱚᱜ ᱠᱟᱱᱟ ᱾ᱡᱚᱦᱟᱨ ᱜᱮ
ᱦᱮᱸ ᱤᱧ ᱯᱟᱦᱴᱟ ᱥᱮᱫ ᱠᱷᱚᱱ ᱦᱚᱸ ᱡᱚᱦᱟᱨ ᱜᱮ
ᱦᱮᱸ ᱛᱟᱦᱚᱞᱮ ᱪᱮᱫ ᱞᱮᱠᱟ ᱢᱮᱱᱟᱜ ᱯᱮᱭᱟ?
ᱦᱮᱸ ᱱᱤᱭᱟᱹ ᱜᱷᱟᱹᱲᱤᱡ ᱫᱚ ᱟᱞᱮ ᱫᱚ ᱵᱮᱥ ᱵᱟᱲᱟ ᱜᱮ ᱢᱮᱱᱟᱜ ᱞᱮᱭᱟ ᱟᱨ ᱟᱯᱮᱜᱮ ᱚᱠᱟᱞᱮ ᱞᱮᱠᱟ ᱢᱮᱱᱟᱜ ᱯᱮᱭᱟ ᱚᱲᱟᱜ ᱠᱚᱨᱮᱫ?
ᱟᱞᱮ ᱦᱚᱸ ᱵᱮᱥ ᱵᱟᱲᱟ ᱜᱮ ᱢᱮᱱᱟᱜ ᱞᱮᱭᱟ ᱟᱨ ᱟᱯᱮ ᱥᱮᱫ ᱦᱚᱭ ᱦᱤᱸᱥᱤᱫ ᱫᱚ ᱪᱮᱫᱞᱮᱠᱟ
ᱦᱮᱸ ᱟᱞᱮ ᱥᱮᱫ ᱫᱚ ᱦᱚᱭ ᱦᱤᱸᱥᱤᱫ ᱫᱚ ᱡᱟᱹᱯᱩᱫ ᱫᱤᱱ ᱠᱟᱱᱟ ᱛᱚ ᱟᱫᱚ ᱡᱟᱹᱯᱩᱫ ᱮᱫ ᱜᱮᱭᱟᱭ ᱢᱟᱡᱷᱮ ᱫᱟᱜ ᱡᱟᱹᱲᱤᱭᱮᱫᱟᱭ ᱢᱟᱫᱷᱮ ᱫᱚᱭ ᱮᱸᱻ ᱯᱷᱟᱴᱟᱭᱮᱫᱟᱭ ᱟᱨ ᱪᱟᱥᱵᱟᱥ ᱠᱚ ᱱᱮᱜ-ᱮ ᱞᱟᱜᱟᱣ ᱠᱟᱱᱟ ᱮᱛᱚᱦᱚᱵ ᱟᱠᱟᱫᱟᱞᱮ ᱟᱛᱳ ᱠᱚᱨᱮ ᱟᱯᱮ ᱥᱮᱫ ᱫᱚ
ᱟᱞᱮ ᱥᱮᱫ ᱦᱚᱸ ᱫᱟᱜᱼ ᱮᱜ ᱜᱮᱭᱟᱭ ᱱᱚᱜᱼᱚᱭ ᱱᱤᱛᱚᱜ ᱦᱚᱸ ᱫᱟᱜ ᱮᱜ ᱜᱮᱭᱟᱭ ᱟᱨ ᱟᱞᱮ ᱦᱚᱸ ᱪᱟᱥᱵᱟᱥ ᱫᱚ ᱮᱛᱚᱦᱚᱵ ᱦᱩᱭ ᱠᱟᱱ ᱜᱮᱭᱟ ᱟᱫᱚ ᱥᱮ ᱠᱟᱹᱢᱤ ᱠᱚᱫᱚ ᱵᱟᱝ ᱤᱭᱟᱹ ᱯᱩᱨᱟᱹᱣ ᱤᱫᱤᱜ ᱠᱟᱱᱟ ᱠᱟᱨᱚᱱ ᱞᱟᱦᱟᱥᱮᱫ ᱛᱚᱞᱟ ᱚ ᱥᱟᱯᱷᱚᱨ ᱠᱚ ᱵᱟᱝ ᱦᱩᱭ ᱠᱟᱱᱟ ᱟᱫᱚ ᱚᱱᱟ ᱠᱚ ᱱᱤᱛᱚᱜ ᱦᱚᱸ ᱟᱪᱷᱲᱟ ᱞᱟᱜᱟᱜ ᱠᱟᱱᱟ ᱛᱟᱞᱦᱮ ᱞᱟᱦᱟ ᱥᱮᱫ, ᱚᱝᱠᱟ ᱫᱟᱜ ᱵᱟᱭ ᱫᱟᱜ ᱠᱟᱫᱟ ᱛᱟᱦᱞᱮ ᱴᱷᱤᱠ ᱴᱷᱟᱠ ᱠᱟᱹᱢᱤ ᱠᱚᱫᱚᱻ ᱵᱟᱞᱮ ᱠᱚᱨᱟᱣ, ᱟᱹᱜᱩ ᱫᱟᱲᱮᱣ ᱠᱟᱫᱟ ᱢᱟᱲᱟᱝ ᱥᱮᱱ ᱟᱫᱚ ᱱᱤᱛ ᱢᱤᱫ ᱥᱮᱫ ᱫᱚ ᱨᱚᱦᱚᱭ ᱦᱚᱸ ᱪᱟᱞᱟᱜ ᱠᱟᱱᱟ ᱟᱨ ᱢᱤᱫ ᱥᱮᱫ ᱫᱚ ᱥᱮ ᱟᱪᱷᱲᱟ ᱦᱚᱸ ᱪᱟᱞᱟᱜ ᱠᱟᱱᱟ ᱚᱝᱠᱟ ᱜᱮ ᱠᱟᱹᱢᱤ ᱫᱚ ᱞᱟᱦᱟ ᱪᱟᱞᱟᱜ ᱠᱟᱱᱟ
ᱟᱪᱪᱷᱟ ᱟᱪᱪᱷᱟ ᱟᱪᱪᱷᱟ ᱟᱫᱚ ᱵᱟᱝᱜᱮ ᱡᱚᱠᱷᱚᱱ ᱯᱮ ᱪᱷᱩᱴᱟᱹᱣ ᱟᱠᱟᱱᱟ ᱠᱟᱹᱢᱤᱨᱮ ᱡᱚᱠᱷᱚᱱ ᱚᱱ ᱮᱛᱚᱦᱚᱵ ᱢᱟ ᱦᱩᱭ ᱠᱟᱱᱟᱱ ᱜᱮᱭᱟ ᱚᱱᱟ ᱢᱟ ᱦᱟᱸᱜ ᱱᱟᱭᱛᱮ ᱱᱟᱯᱟᱭ ᱛᱮ ᱯᱩᱨᱟᱹᱜ ᱢᱟ ᱱᱚᱣᱟ ᱜᱮ
ᱦᱮᱸ ᱦᱮᱸ ᱚᱱᱟᱜᱮ
ᱟᱫᱚ ᱟᱯᱮ ᱦᱮᱸ ᱟᱫᱚ ᱟᱯᱮ ᱥᱮᱫ ᱫᱚ ᱚᱠᱟᱮ ᱞᱮᱠᱟ ᱢᱟᱱᱮ ᱱᱚᱝᱠᱟ ᱮᱸᱻ ᱴᱟᱺᱰᱤ ᱫᱤᱥᱚᱢ ᱥᱮ ᱵᱤᱨ ᱫᱤᱥᱚᱢ ᱫᱟᱜ ᱡᱟᱹᱲᱤ ᱠᱚ ᱚᱠᱟᱞᱮᱠᱟ ᱢᱟᱱᱮ ᱥᱮᱨᱢᱟ ᱵᱷᱚᱨᱥᱟ ᱜᱮ
ᱦᱮᱸ ᱟᱞᱮ ᱫᱚ ᱵᱮᱥᱤ ᱫᱚ ᱥᱮᱨᱢᱟ ᱵᱷᱚᱨᱥᱟ ᱜᱮ ᱜᱟᱰᱟ ᱢᱮᱱᱟᱜᱼᱟ ᱛᱚ ᱜᱟᱰᱟ ᱨᱮᱱᱟᱜ ᱫᱟᱜ ᱫᱚ ᱪᱟᱥ ᱞᱟᱹᱜᱤᱫ ᱫᱚ ᱠᱷᱩᱵ ᱮᱠ ᱮᱠᱴᱟ ᱫᱚ ᱵᱟᱝ ᱜᱮᱞᱮ ᱤᱭᱟᱹᱭᱟ ᱵᱮᱵᱚᱦᱟᱨᱟ ᱛᱚᱵᱮ ᱫᱟᱜ ᱵᱷᱚᱨᱥᱟᱜᱮ ᱟᱨ ᱟᱞᱮ ᱥᱮᱫ ᱫᱚ ᱠᱟᱹᱴᱤᱡ ᱵᱤᱨ ᱫᱤᱥᱚᱢ ᱠᱟᱱᱟ ᱛᱚ ᱱᱚᱛᱮ, ᱟᱡᱚᱫᱤᱭᱟᱹ ᱥᱩᱨ ᱥᱮᱫ ᱠᱟᱱᱟ
ᱟᱪᱪᱷᱟ
ᱟᱯᱮ ᱥᱮᱫ ᱫᱚ ᱚᱠᱟ ᱥᱮᱫ
ᱦᱮᱸ ᱟᱞᱮ ᱫᱚ ᱱᱚᱣᱟ ᱤᱭᱟᱹ ᱵᱟᱸᱠᱩᱲᱟ ᱦᱮᱸ ᱵᱟᱸᱠᱩᱲᱟ ᱨᱮᱱᱟᱜ ᱫᱚᱠᱷᱤᱱ ᱫᱚ ᱫᱚ ᱫᱚᱠᱠᱷᱤᱱ ᱯᱟᱥᱴᱟ, ᱟᱫᱚ ᱚᱱᱟ ᱟᱫᱚ ᱠᱮᱱᱮᱞ ᱫᱟᱜ ᱠᱚᱞᱮ ᱧᱟᱢ ᱧᱚᱜ ᱜᱮᱭᱟ ᱟᱨ ᱱᱚᱜᱼᱚ ᱱᱚᱝᱠᱟ ᱥᱮᱨᱢᱟ ᱠᱷᱚᱱᱮ ᱫᱟᱜ ᱞᱮᱠᱷᱟᱱ ᱢᱟ ᱟᱹᱰᱤ ᱱᱟᱯᱟᱭ ᱜᱮ ᱟᱫᱚ ᱦᱚᱸᱜᱼᱚ ᱱᱚᱝᱠᱟ ᱠᱟᱛᱮ ᱜᱮ ᱚᱱᱟ ᱪᱟᱥ ᱟᱵᱟᱫ ᱠᱚᱞᱮ ᱪᱟᱞᱟᱜ ᱜᱮᱭᱟ, ᱟᱫᱚ ᱤᱱᱟᱹᱛᱮ ᱟᱞᱮ ᱫᱚ ᱦᱚᱸᱜ-ᱚᱭ ᱵᱟᱨ ᱫᱷᱟᱣᱞᱮ ᱪᱟᱥᱟ ᱱᱤᱛᱚ ᱱᱤᱛᱚᱜ ᱫᱷᱟᱣ ᱨᱮ ᱟᱨ ᱟᱯᱮ ᱥᱮᱫ ᱡᱟᱹᱱᱤ ᱠᱷᱟᱱ ᱫᱚ ᱢᱤᱫ, ᱢᱤᱫ, ᱢᱤᱫ ᱫᱷᱟᱣ ᱜᱮᱥᱮ
ᱦᱮᱸᱻ ᱟᱞᱮ ᱥᱮᱫ ᱫᱚ ᱢᱤᱫ ᱫᱷᱟᱣ ᱜᱮ᱾ ᱟᱯᱮ ᱥᱮᱫ ᱫᱚ ᱵᱟᱨ ᱫᱷᱟᱣ, ᱵᱟᱝ? ᱢᱟᱱᱮ ᱥᱤᱛᱩᱝ ᱴᱟᱭᱤᱢ, ᱪᱮᱫ ᱠᱚ ᱢᱮᱛᱟᱜᱼᱟ ᱱᱤᱨᱚᱱ?
ᱦᱮᱸ ᱦᱮᱸ ᱱᱤᱨᱻ ᱱᱤᱨᱚᱱ ᱦᱮᱸ
ᱦᱮᱸ
ᱟᱫᱚ ᱱᱚᱜᱼᱚᱭ ᱱᱚᱝᱠᱟ ᱜᱮ ᱪᱟᱥ ᱟᱵᱟᱫ ᱠᱚᱨᱮᱱᱟᱜ ᱠᱟᱛᱷᱟ ᱫᱚ
ᱦᱮᱸᱻ ᱟᱫᱚ ᱱᱚᱝᱠᱟ ᱱᱚᱝᱠᱟ ᱜᱮᱯᱮ ᱪᱟᱥ ᱛᱟᱦᱮᱱᱟ ᱱᱚᱝᱠᱟ ᱱᱤᱭᱟᱹ ᱟᱥᱟᱲ ᱵᱚᱸᱜᱟ ᱨᱮᱱᱟᱜ ᱪᱮᱫ ᱞᱮᱠᱟ ᱪᱟᱥ ᱦᱩᱭᱩᱜᱼᱟ ᱚᱱᱟ ᱦᱚᱸ ᱱᱚᱝᱠᱟ ᱜᱮ ᱪᱟᱥ, ᱥᱮ ᱚᱱᱟ ᱫᱚ ᱟᱞᱟᱫᱟ?
ᱵᱟᱝᱟ ᱱᱚᱜ ᱱᱚᱝᱠᱟ ᱜᱮ ᱟᱫᱚ ᱦᱚᱸᱜᱼᱚᱭ ᱡᱟᱦᱟᱸᱭ ᱞᱟᱦᱟ ᱠᱚ, ᱠᱚ ᱜᱤᱲᱤᱭᱠᱟᱜᱼᱟ ᱛᱚᱞᱟ ᱠᱚ, ᱟᱫᱚ ᱦᱟᱸᱜ ᱚᱱᱟ ᱠᱚ ᱦᱟᱨᱟᱭᱮᱱ ᱛᱮ ᱵᱟᱠᱷᱟᱱ ᱫᱚ ᱱᱤᱛᱚᱜ ᱫᱚ ᱫᱚᱢᱮᱭ ᱫᱟᱜ ᱮᱫᱟ ᱟᱪᱷᱟᱲᱟᱭ ᱦᱩᱭᱩᱜᱼᱟ ᱵᱟᱠᱷᱟᱱ ᱢᱟ ᱩᱯᱟᱹᱭ ᱢᱟ ᱵᱟᱭ ᱦᱩᱭᱩᱜᱼᱟ ᱥᱮ ᱵᱟᱭ ᱜᱟᱱᱚᱜᱼᱟ
ᱦᱮᱸ ᱦᱮᱸ ᱦᱮᱸ ᱵᱟᱝ ᱟᱨ ᱞᱟᱹᱭ ᱦᱚᱪᱚᱭᱤᱫᱤᱧ ᱡᱮᱻ ᱱᱤᱨᱚᱱ ᱦᱩᱲᱩ ᱨᱮᱱᱟᱜ ᱪᱟᱥ ᱦᱚᱸ ᱱᱚᱝᱠᱟᱜ ᱜᱮ ᱠᱟᱱᱟ ᱛᱚ
ᱦᱮᱸ ᱱᱚᱝᱠᱟ ᱜᱮ ᱟᱫᱚ ᱚᱱᱟ ᱠᱮᱱᱮᱞ ᱫᱟᱜ ᱞᱮ ᱧᱟᱢᱟ ᱛᱚ, ᱥᱮᱨᱢᱟ ᱨᱮ ᱠᱟᱨᱚᱱ ᱵᱚᱥᱚᱛᱚ ᱵᱟᱭ ᱫᱟᱜ ᱞᱮᱫᱟ ᱵᱟᱭ ᱫᱟᱜ ᱡᱟᱹᱲᱤ ᱞᱮᱫ ᱠᱷᱟᱱ ᱟᱫᱚ ᱚᱱᱮ ᱠᱮᱱᱮᱞ ᱨᱮᱱᱟᱜ ᱫᱟᱜ ᱠᱚ
ᱯᱷᱳᱞ ᱞᱟᱜᱟᱜᱼᱟ ᱵᱟᱝ
ᱦᱮᱸ ᱦᱮᱸ ᱟᱯᱷᱚᱨ ᱞᱟᱜᱟᱜᱼᱟ
ᱦᱮᱸ ᱟᱨ ᱟᱯᱷᱚᱨ ᱜᱮ ᱨᱚᱦᱚᱭ ᱞᱟᱜᱟᱜᱼᱟ᱾ ᱟᱫᱚ ᱚᱱᱟ ᱫᱚ ᱦᱚᱭ ᱱᱚᱶᱟ ᱠᱷᱚᱡ ᱠᱚᱢ ᱚᱠᱛᱚ ᱛᱮ, ᱡᱟᱹᱱᱤᱡ ᱠᱷᱟᱡ ᱦᱩᱭᱩᱜᱼᱟ ᱵᱟᱝ ᱥᱮ?
ᱦᱮᱸ ᱠᱟᱹᱴᱤᱡ ᱠᱚᱢ ᱞᱟᱜᱟᱜᱼᱟ, ᱠᱟᱴᱤᱡ ᱠᱚᱢ᱾
ᱱᱚᱶᱟ ᱡᱟᱦᱟᱸ ᱞᱮᱠᱟ ᱱᱚᱶᱟ ᱨᱮ ᱚᱠᱛᱚ ᱞᱟᱜᱟᱜᱼᱟ᱾
ᱦᱮᱸ ᱦᱮᱸ ᱱᱚᱶᱟ ᱠᱷᱚᱱ ᱫᱚ ᱠᱟᱹᱴᱤᱡ ᱨᱮᱦᱚᱸ ᱠᱚᱢ ᱜᱮ ᱞᱟᱜᱟᱜᱼᱟ, ᱟᱫᱚ ᱱᱚᱸᱜᱼᱚᱭ ᱱᱚᱝᱠᱟ ᱜᱮ ᱢᱚᱴᱟᱢᱩᱴᱤ ᱪᱟᱞᱟᱜ ᱠᱟᱱᱟ᱾ ᱫᱤᱱ ᱠᱟᱞ ᱠᱚ, ᱟᱫᱚ ᱟᱯᱮ ᱥᱮᱫ ᱫᱚ ᱥᱚᱵᱽᱡᱤ ᱠᱚ ᱚᱠᱟ ᱞᱮᱠᱟ ᱠᱚ ᱪᱟᱥᱟ, ᱪᱮᱫ ᱪᱮᱫ ᱥᱚᱵᱽᱡᱤ ᱠᱚ?
ᱟᱞᱮᱥᱮᱫ ᱥᱚᱵᱡᱤ ᱠᱚ ᱠᱚ ᱡᱚᱛᱚ ᱞᱮᱠᱟᱱᱟᱜ ᱜᱮ ᱦᱩᱭᱩᱜᱼᱟ ᱡᱮᱢᱚᱱ ᱱᱚᱣᱟ ᱟᱹᱞᱩ ᱵᱮᱸᱜᱟᱲ ᱵᱤᱞᱚᱛᱤ ᱯᱮᱸᱭᱟᱡ ᱠᱚ ᱱᱚᱣᱟ ᱠᱚ ᱡᱚᱛ ᱜᱮ ᱞᱟᱣ ᱡᱷᱤᱸᱜᱟᱹ, ᱡᱚᱛᱚ ᱞᱮᱠᱟᱱᱟᱜ ᱜᱮ ᱪᱟᱥ ᱫᱚ ᱦᱩᱭᱩᱜᱼᱟ᱾ ᱟᱨ ᱱᱮᱛᱟᱨ ᱫᱤᱱ ᱫᱚ ᱱᱚᱜ ᱚᱚᱭ ᱵᱤᱨ ᱫᱤᱥᱚᱢ ᱥᱮᱫ ᱫᱚ ᱵᱤᱥᱤ ᱵᱟᱜᱟᱱ ᱠᱚ ᱛᱟᱦᱮᱱᱟ᱾ ᱛᱚ ᱱᱮᱛᱟᱨ ᱫᱤᱱ ᱫᱚ, ᱦᱳᱭ ᱩᱞ ᱠᱚ ᱱᱤᱛᱚᱜ ᱫᱚ ᱫᱟᱨᱮ ᱨᱮ ᱵᱤᱞᱤᱜ ᱠᱟᱱᱟ᱾
ᱦᱮᱸ ᱦᱮᱸ ᱦᱮᱸ ᱟᱫᱚ ᱵᱟᱝ ᱠᱷᱩ ᱵᱟᱝ ᱟᱞᱮ ᱥᱮᱫ ᱦᱚᱸᱡᱚᱛᱚ ᱡᱚ ᱥᱟᱱᱟᱢ ᱞᱮᱠᱟᱱᱟᱜ ᱜᱮ ᱡᱟᱦᱟᱸ ᱠᱚᱢ ᱞᱟᱹᱭ ᱠᱮᱫᱟ, ᱦᱮᱸᱥᱮ ᱚᱱᱟ ᱟᱹᱞᱩ ᱵᱮᱸᱜᱟᱲ ᱠᱚ ᱯᱚᱴᱚᱞ ᱠᱚ ᱠᱚ, ᱦᱮᱸ ᱱᱚᱸᱜᱼᱚᱭ ᱱᱤᱛᱚᱜ ᱡᱷᱤᱸᱜᱟᱹ ᱠᱚᱻ ᱢᱟᱱᱮ, ᱥᱟᱱᱟᱢ ᱞᱮᱠᱟ ᱱᱟᱜ ᱜᱮ ᱪᱟᱥ ᱦᱩᱭᱩᱜᱼᱟ ᱡᱮᱢᱚᱱ ᱛᱩᱲᱤ ᱦᱩᱭᱩᱜᱼᱟ ᱡᱟᱦᱟᱸ ᱠᱚ ᱥᱟᱞᱟ ᱦᱦᱩᱭᱩᱜᱼᱟ, ᱛᱤᱞᱤ ᱦᱩᱭᱩᱜ ᱟ, ᱱᱚᱣᱟ ᱠᱚᱦᱚᱸ ᱪᱟᱥ ᱦᱩᱭᱩᱜ ᱠᱟᱱ ᱜᱮᱭᱟ
ᱟᱪᱷᱟ ᱠᱷᱚᱥᱞᱟ ᱫᱚ ᱪᱮᱫ ᱞᱮᱠᱟᱱᱟᱜ? ᱪᱮᱫ ᱞᱮᱠᱟᱱᱟᱜ ᱡᱤᱱᱤᱥ ᱠᱟᱱᱟ?
ᱦᱮᱸ ᱠᱷᱚᱥᱞᱟ ᱫᱚ, ᱚᱱᱟ ᱫᱚ ᱵᱟᱝᱞᱟ ᱛᱮᱠᱚ ᱞᱟᱹᱭᱟ ᱟᱫᱚ ᱥᱟᱱᱛᱟᱲ ᱛᱮᱦᱚᱸ ᱠᱷᱚᱥᱞᱟ ᱜᱮ ᱟᱞᱮ ᱥᱮᱫ ᱫᱚᱞᱮ ᱞᱟᱹᱭᱟ ᱟᱫᱚᱜ ᱚᱱᱟᱜᱮ ᱪᱮᱫ ᱠᱚ ᱞᱟᱹᱭᱟ ᱤᱭᱟᱹᱮᱫᱚ ᱚᱱᱟ ᱠᱚ ᱥᱩᱱᱩᱢᱟ ᱚᱱᱟ ᱫᱚ ᱪᱟᱯᱴᱟ ᱜᱮᱭᱟ ᱟᱨ ᱚᱱᱟ ᱵᱟᱴᱱᱟ ᱨᱮ ᱛᱩ ᱠᱚᱨᱮ ᱠᱚ ᱢᱮᱥᱟ ᱧᱚᱜᱟ ᱞᱟᱫ ᱜᱮᱭᱟ ᱠᱚ ᱱᱟᱦᱟᱜ ᱚᱠᱛᱚ ᱫᱚ ᱱᱮᱛᱟᱨ ᱫᱚ ᱵᱚᱨᱥᱟ ᱫᱤᱱ ᱠᱚ ᱞᱟ ᱟᱫᱚ ᱦᱚᱸᱜᱼ ᱚᱱᱟ ᱠᱚ ᱫᱚ ᱟᱯᱮᱥᱮᱫ ᱪᱮᱫ ᱯᱮ ᱞᱟᱹᱭᱟ ᱤᱧ ᱦᱚᱸ ᱵᱟᱹᱧ ᱞᱟᱹᱭ ᱫᱟᱲᱮᱭᱟᱜ ᱠᱟᱱᱟ
ᱵᱟᱝ ᱠᱷᱚᱥᱞᱟ ᱫᱚ ᱟᱞᱮ ᱥᱮᱫ ᱫᱚ ᱵᱟᱝ ᱜᱮᱠᱚ ᱪᱟᱥ ᱛᱟᱦᱮᱸᱫ ᱚᱱᱟ ᱫᱚ ᱚᱱᱟᱛᱮ ᱤᱧᱦᱚ ᱵᱟᱹᱧ ᱢᱮᱱ ᱫᱟᱲᱮᱭᱟᱜ ᱜᱮᱭᱟ ᱠᱤᱱᱛᱩ ᱟᱸᱡᱚᱢ ᱠᱟᱹᱫᱟᱧ ᱠᱷᱚᱥᱞᱟ ᱠᱤᱱᱛᱩ ᱪᱮᱫ ᱡᱤᱱᱤᱥ ᱠᱟᱱᱟ ᱚᱱᱟ ᱱᱤᱛᱚᱜ ᱦᱚᱸ ᱤᱧ ᱵᱟᱹᱧ ᱵᱩᱡᱽ ᱫᱟᱲᱮ ᱠᱟᱫᱟ ᱵᱟᱝ ᱠᱞᱤᱭᱟᱨ ᱟᱠᱟᱱ ᱛᱤᱧᱟᱹ
ᱦᱮᱸ ᱦᱮᱸ ᱟᱫᱚ ᱦᱚᱜᱼᱚᱭ ᱱᱚᱜ ᱱᱚᱣᱟ ᱠᱷᱚᱥᱞᱟ ᱠᱚ ᱦᱮᱸ ᱠᱷᱚᱥᱞᱟ ᱠᱚ ᱮᱨ ᱯᱚᱨᱮ ᱜᱮ ᱱᱤᱛᱚᱜ ᱫᱚ ᱦᱩᱲᱩ
ᱦᱮᱸ ᱱᱚᱣᱟ ᱦᱚᱸ ᱚᱱᱠᱟ ᱛᱩᱲᱤ ᱞᱮᱠᱟᱱᱟᱜ ᱴᱟᱭᱤᱯ ᱠᱟᱱ ᱜᱮᱭᱟ ᱵᱟᱝ ᱠᱷᱚ
ᱦᱮᱸ ᱛᱩᱲ ᱦᱮᱸ ᱛᱩᱲᱤ ᱞᱮᱠᱟᱱᱟᱜ ᱜᱮ ᱡᱟᱝ ᱠᱟᱱᱟ ᱛᱩᱲᱤ ᱡᱟᱦᱟᱸ ᱞᱮᱠᱟ ᱡᱟᱝᱚᱜᱼᱟ ᱚᱱᱟ ᱦᱚᱸ ᱚᱱᱠᱟᱜ ᱜᱮ ᱡᱟᱝᱚᱜᱼᱟ ᱚᱱᱟ ᱨᱮᱱᱟᱜ ᱜᱮ ᱛᱩᱤ ᱪ ᱞᱮᱠᱟ ᱥᱩᱱᱩᱢ ᱦᱩᱭᱩᱜᱼᱟ ᱚᱱᱟ ᱦᱚᱸ ᱥᱩᱱᱩᱢ ᱦᱩᱭᱩᱜᱼᱟ ᱵᱟᱴᱱᱟᱩ ᱞ ᱢᱟᱱᱮ ᱪᱮᱫ ᱞᱮᱠᱟ ᱩᱲᱤ ᱡᱟᱦᱟᱸ ᱞᱮᱠᱟ ᱵᱚᱱ ᱵᱮᱵᱚᱦᱟᱨᱟ ᱪᱮᱫ ᱪᱮᱫ ᱨᱮᱵᱚᱱ ᱵᱮᱵᱚᱦᱟᱨᱟ ᱯᱷᱚᱥᱞᱟ ᱦᱚᱸ ᱚᱱᱟ ᱞᱟᱹᱜᱤᱫᱵᱚᱱ ᱵᱮᱵᱚᱦᱟᱨᱟ ᱥᱩᱱᱩᱢ ᱨᱮ ᱡᱚᱢ ᱨᱮ ᱚᱱᱮ ᱚᱱᱠᱟ ᱜᱮ
ᱚ ᱢᱟᱱᱮ ᱛᱩᱲᱤ ᱞᱮᱠᱟᱜᱮ ᱚᱱᱟ ᱦᱚᱸ ᱠᱟᱹᱢᱤ ᱮᱢᱟᱭ ᱵᱟᱝ
ᱠᱟᱹᱢᱤ ᱮᱢᱟ ᱦᱮᱸ
ᱦᱮᱸ ᱟᱪᱪᱷᱟ ᱛᱤᱞᱢᱤᱧ ᱛᱤᱞᱢᱤᱧ ᱮᱢ ᱞᱟᱹᱭ ᱠᱮᱫᱟ ᱛᱤᱞᱢᱤᱧ ᱫᱚ ᱮᱠᱢᱟᱛᱨᱚ ᱤᱧ ᱫᱩᱧ ᱵᱟᱲᱟᱭᱟ ᱡᱮ ᱤᱭᱟᱹ ᱨᱮᱠᱚ ᱡᱚᱢᱟ ᱠᱤᱱᱛᱩ ᱵᱟᱠᱤ ᱴᱟᱭᱤᱢ ᱫᱚ ᱪᱮᱫ ᱠᱚᱨᱮ ᱠᱟᱹᱢᱤᱨᱮ ᱞᱟᱜᱟᱜᱼᱟ ᱟᱞᱮᱥᱮᱜ ᱫᱚ ᱚᱱᱟ ᱤᱭᱟᱹᱨᱮ ᱢᱚᱠᱚᱨ ᱨᱮ ᱡᱮᱛᱮᱤᱱ ᱵᱟᱣᱲᱤ ᱦᱤᱞᱟᱹᱜ ᱧᱤᱫᱟᱹ ᱤᱱᱟᱹ ᱦᱤᱞᱳᱜ ᱠᱚ ᱡᱚᱢᱟ ᱛᱟᱨ ᱵᱟᱫᱮ ᱪᱮᱫ ᱠᱟᱹᱢᱤ ᱠᱚᱨᱮᱜ ᱞᱟᱜᱟᱜᱼᱟ ᱛᱤᱞᱢᱤᱧ ᱫᱚ ᱠᱟᱹᱴᱤᱡ ᱤᱧ ᱟᱸᱡᱚᱢᱟ ᱤᱧ ᱦᱚᱸ ᱵᱟᱲᱟᱭ ᱥᱟᱱᱟᱧ ᱠᱟᱱᱟ
ᱛᱤᱞᱤᱢᱤᱧ ᱫᱚ ᱮᱸ ᱤᱧ ᱡᱟᱦᱟᱸ ᱟᱢ ᱡᱟᱦᱟᱸ ᱞᱮᱠᱟᱢ ᱞᱟᱹᱭ ᱠᱮᱫᱮᱜᱼᱟ ᱫᱤᱫᱤ ᱤᱧᱦᱚᱸ ᱚᱱᱠᱟ ᱜᱤᱧ ᱵᱟᱲᱟᱭᱟ ᱟᱫᱚ ᱚᱱᱟ ᱫᱚ ᱤᱭᱟᱹ ᱨᱮᱜᱮ ᱠᱚ ᱡᱚᱢᱟ ᱥᱟᱠᱨᱟᱛᱮᱢ ᱞᱟᱹᱭ ᱠᱮᱫᱮᱜᱼᱟ ᱟᱫᱚ ᱚᱱᱟ ᱵᱮᱜᱚᱨ ᱫᱚ ᱤᱧᱦᱚᱸ ᱵᱮᱣᱦᱟᱨ ᱫᱚ ᱵᱟᱹᱧ ᱧᱮᱞ ᱟᱠᱟᱫ ᱠᱚᱣᱟ ᱛᱚᱵᱮ ᱫᱚᱢᱮ ᱡᱟᱹᱥᱛᱤ ᱱᱚᱝᱠᱟᱱᱟᱜ ᱫᱚ ᱵᱟᱝ ᱠᱟᱱᱟ ᱟᱹᱰᱤ ᱠᱚᱢ ᱜᱮ ᱪᱟᱥ ᱦᱩᱭᱩᱜᱼᱟ ᱢᱟᱱᱮ ᱫᱚᱢᱮ ᱡᱟᱹᱥᱛᱤ ᱫᱚ ᱟᱹᱰᱤ ᱵᱟᱭ ᱵᱟᱝᱜᱮ ᱦᱩᱭᱩᱜᱼᱟ
ᱚ ᱢᱟᱱᱮ ᱛᱟᱦᱚᱞᱮ ᱚᱱᱟ ᱫᱚ ᱵᱤᱥᱤ ᱢᱟᱱᱮ ᱥᱮ ᱟᱠᱷᱨᱤᱧ ᱯᱟᱨᱯᱟᱥ ᱛᱮ ᱪᱟᱥ ᱦᱩᱭᱩᱜ ᱛᱟᱦᱮᱱᱟ ᱵᱟᱝ
ᱦᱮᱸ ᱡᱚᱢ ᱟᱨ ᱟᱠᱷᱨᱤᱧ ᱡᱟᱦᱟᱸ ᱛᱤᱱᱟᱹᱜ ᱢᱟᱱᱮ ᱟᱹᱰᱤ
ᱦᱮᱸ ᱢᱟᱱᱮ ᱚᱱᱟ ᱦᱮᱸᱛᱚ ᱚᱱᱟ ᱛᱚ ᱮᱢᱱᱤ ᱡᱚᱢ ᱛᱚ ᱟᱨ ᱵᱟᱝ ᱜᱟᱱᱚᱜ-ᱟ ᱥᱮ ᱮᱠᱷᱮᱱ ᱚᱱᱟ ᱫᱚ ᱡᱮᱢᱚᱱ ᱱᱚᱣᱟ ᱠᱚ ᱤᱭᱟᱹ ᱠᱚᱫᱚ ᱛᱩᱲᱤ ᱠᱚᱫᱚ ᱵᱚᱱ ᱥᱩᱱᱩᱢᱟ ᱥᱮ ᱩᱛᱩ ᱠᱚᱨᱮ ᱵᱚᱱ ᱢᱮᱥᱟᱭ ᱜᱮᱭᱟ
ᱦᱮᱸ ᱦᱮᱸ
ᱟᱨ ᱚᱱᱟ ᱫᱚ ᱚᱱᱠᱟ ᱛᱚ ᱵᱟᱝ ᱜᱟᱱᱚᱜᱼᱟ ᱛᱚ
ᱵᱟᱭ ᱜᱟᱱᱚᱜᱼᱟ ᱚᱱᱟ ᱫᱚ
ᱟᱪᱪᱷᱟ ᱟᱪᱪᱷᱟ ᱚᱱᱟᱜᱮ ᱛᱟᱦᱚᱞᱮ ᱱᱚᱛᱮ ᱫᱚ ᱟᱞᱮᱮᱥᱮᱫ ᱫᱚ ᱫᱟᱬᱟᱱ ᱫᱚᱯᱮ ᱦᱮᱡ ᱵᱟᱲᱟ ᱟᱠᱟᱱᱟ ᱥᱮ ᱵᱟᱝ
ᱦᱮᱸ ᱟᱫᱚ ᱟᱡᱫᱤᱭᱟᱹ ᱵᱩᱨᱩ ᱫᱚ ᱪᱟᱞᱟᱣ ᱦᱩᱭ ᱠᱟᱱ ᱜᱮᱭᱟ ᱢᱤᱫ ᱫᱷᱟᱣ ᱥᱮ ᱵᱟᱨ ᱫᱷᱟᱣ ᱱᱚᱣᱟ ᱫᱚ ᱢᱟᱱᱮ ᱡᱚᱠᱷᱚᱱ ᱤᱧ‌ ᱚᱞ ᱚᱞ ᱯᱟᱲᱦᱟᱣ ᱚᱠᱛᱚ ᱜᱮ ᱵᱤᱫᱽᱫᱟᱹᱜᱟᱲ ᱜᱚᱱ ᱠᱷᱚᱱᱜᱮ ᱟᱞᱮ ᱠᱚ ᱤᱫᱤ ᱞᱮᱫ ᱞᱮ ᱛᱟᱦᱮᱸᱫ ᱢᱟᱱᱮ ᱡᱟᱦᱟᱸ ᱵᱟᱝᱠᱚ ᱞᱟᱹᱭᱟ ᱮ ᱢᱟᱱᱮ ᱥᱮᱪᱮᱫ ᱫᱟᱬᱟᱱ ᱥᱮ ᱥᱤᱠᱷᱟ ᱢᱩᱞᱚᱠ ᱵᱷᱨᱚᱢᱚᱱ ᱩᱱ ᱥᱚᱢᱚᱭ ᱜᱮ ᱪᱟᱞᱟᱣ ᱦᱩᱭ ᱟᱠᱟᱱᱟ ᱟᱫᱚ ᱚᱱᱟ ᱚᱱᱟ ᱵᱮᱜᱚᱨ ᱫᱚ ᱵᱟᱝ ᱪᱟᱞᱟᱣ ᱦᱩᱭ ᱟᱠᱟᱱᱟ ᱚᱱᱠᱟ ᱫᱚ
ᱢᱟᱱᱮ ᱟᱹᱰᱤ ᱫᱤᱱ ᱨᱮᱱᱟᱜ ᱠᱟᱛᱷᱟ ᱱᱤᱛ ᱫᱚ ᱦᱤᱲᱤᱧ ᱠᱟᱱᱟ ᱟᱹᱰᱤ
ᱱᱤᱛ ᱫᱚ ᱦᱤᱲᱤᱧ ᱠᱟᱱᱟ ᱦᱮᱸ ᱟᱫᱚ ᱱᱚᱜᱼᱚ ᱱᱚᱝᱠᱟ ᱢᱤᱫ ᱴᱮᱱ ᱛᱚ ᱦᱳᱭᱛᱳ ᱚᱱᱟ ᱟᱜᱚᱥᱴ ᱨᱮᱱᱟᱜ ᱛᱟᱞᱟᱢᱟᱞᱟ ᱥᱮᱫ ᱜᱮ ᱟᱨᱚ ᱪᱟᱞᱟᱣ ᱦᱩᱭ ᱫᱟᱲᱮᱭᱟᱜᱼᱟ ᱚᱱᱟ ᱚᱱᱟ ᱢᱩᱠᱩ ᱡᱟᱦᱟᱸ ᱟᱯᱮ ᱟᱡᱚᱫᱤᱭᱟᱹ ᱵᱩᱨᱩ ᱰᱮᱢ ᱡᱟᱦᱟᱸ ᱵᱟᱹᱱᱩᱜᱼᱟ ᱟᱯᱟᱨ ᱞᱳᱣᱟᱨ ᱚᱸᱰᱮ ᱫᱚ ᱚᱸᱰᱮ ᱢᱤᱫᱴ ᱪᱟᱞᱟᱣ ᱨᱮᱱᱟᱜ ᱜᱮ ᱢᱤᱫᱴᱮᱱ ᱢᱤᱫ ᱴᱮᱱ ᱱᱚᱝᱠᱟᱱ ᱩᱭᱦᱟᱹᱨ ᱵᱷᱟᱵᱱᱟ ᱦᱩᱭ ᱟᱠᱟᱱᱟ ᱟᱫᱚ ᱚᱸᱰᱮ ᱫᱚ ᱚᱱᱟ ᱟᱞᱮ ᱫᱚᱠᱚ ᱤᱫᱤᱞᱮᱭᱟ ᱢᱤᱫ ᱴᱮᱱ ᱚᱱᱟ ᱥᱳᱞᱟᱨ ᱢᱤᱫ ᱴᱮᱱ ᱯᱮᱱᱮᱞ ᱚᱱᱟ ᱥᱳᱞᱟᱨ ᱢᱤᱫ ᱴᱮᱱ ᱴᱨᱮᱱᱤᱝ ᱦᱩᱭᱩᱜ ᱠᱟᱱᱟ
ᱚ
ᱟᱫᱚ ᱚᱱᱮ ᱡᱮ ᱢᱩᱪᱟᱹᱫ ᱨᱮ ᱢᱤᱫᱴᱮᱱ ᱠᱚ ᱤᱫᱤ ᱠᱚᱣᱟ ᱫᱟᱬᱟᱱ ᱟᱫᱚ ᱚᱱᱟ ᱚᱱᱟ ᱦᱚᱞᱟ ᱨᱮ ᱡᱤᱱᱤᱥ ᱚᱠᱟ ᱨᱮᱠᱚ ᱵᱮᱣᱦᱟᱨᱮᱫᱼᱟ ᱡᱟᱹᱥᱛᱤ ᱧᱚᱜ ᱵᱚᱲᱚ ᱧᱚᱜ ᱮᱨᱤᱭᱟ ᱨᱮ ᱟᱫᱚ ᱚᱸᱰᱮ ᱚᱱᱟ ᱟᱡᱚᱫᱤᱭᱟᱹ ᱵᱩᱨᱩᱤ ᱦᱟᱸᱥᱫᱟ ᱚᱱ ᱢᱟᱱᱮ ᱵᱤᱫᱽᱫᱩᱛ ᱵᱟᱝ ᱵᱮᱱᱟᱜ ᱠᱟᱱᱟ ᱥᱮ
ᱦᱮᱸ ᱦᱮᱸ ᱦᱮᱸ
ᱚᱸᱰᱮ ᱚᱱᱟ ᱥᱳᱞᱟᱨ ᱯᱮᱱᱮᱞ ᱠᱚ ᱞᱟᱜᱟᱣ ᱠᱟᱫᱟ ᱢᱟᱱᱮ ᱥᱳᱞᱟᱨ ᱫᱞᱟ ᱛᱮᱜᱮ ᱫᱟᱜ ᱠᱚ ᱨᱟᱠᱟᱵᱟ ᱟᱫᱚ ᱚᱱᱟᱜᱮ ᱥᱮᱨ ᱞᱟᱹᱭ ᱠᱟᱫᱟ ᱡᱮ ᱠᱚᱢ ᱯᱚᱭᱥᱟ ᱵᱟᱡᱮᱴ ᱨᱮᱱᱟᱜ ᱛᱮᱫᱚ ᱚᱸᱰᱮ ᱜᱮ ᱤᱫᱤ ᱯᱮᱭᱟᱹᱧ ᱯᱟᱨᱢᱤᱥᱮᱱ ᱡᱩᱫᱤ ᱧᱟᱢᱚᱜᱼᱟ ᱦᱮᱸ ᱪᱮᱫ? ᱪᱮᱛᱟᱱ ᱠᱷᱚᱱ ᱟᱫᱚ ᱦᱳᱭᱛᱳ ᱱᱟᱜ ᱥᱩᱡᱳᱜᱽ ᱦᱩᱭ ᱫᱟᱲᱮᱭᱟᱜᱼᱟ ᱟᱵᱚ ᱥᱮᱱᱟᱜ ᱛᱟᱞᱟᱢᱟᱞᱟ ᱥᱮᱫ ᱨᱮ
ᱦᱮᱸ
ᱟᱫᱚ ᱦᱚᱸᱜᱼᱚ ᱱᱚᱝᱠᱟ ᱠᱟᱛᱮᱜ ᱜᱮ ᱪᱟᱞᱟᱜ ᱠᱟᱱᱟ ᱫᱤᱱ ᱠᱚ ᱟᱫᱚ ᱦᱚᱭᱛᱳ ᱨᱤᱡᱮᱠᱴ ᱦᱩᱭ ᱞᱮᱱᱠᱷᱟᱱ ᱢᱟ ᱟᱹᱰᱤ ᱱᱟᱯᱟᱭ ᱱᱟᱯᱟᱭ ᱜᱮ ᱪᱟᱞᱟᱣ ᱦᱩᱭᱩᱜᱼᱟ ᱢᱤᱫ ᱫᱷᱟᱣ
ᱦᱮᱸ ᱛᱟᱦᱚᱞᱮ ᱚᱡ ᱩᱛᱟᱹᱨ ᱨᱮᱱᱟᱜ ᱫᱚ ᱢᱟᱱᱮ ᱟᱹᱰᱤ ᱡᱟᱭᱜᱟ ᱜᱮᱢ ᱧᱮᱞ ᱟᱠᱟᱫᱟ
ᱦᱮᱸ ᱦᱮᱸ ᱧᱮᱞ ᱫᱚ ᱦᱩᱭ ᱠᱟᱱ ᱜᱮᱭᱟ ᱫᱟᱬᱟ ᱠᱚᱫᱚ ᱟᱫᱚ ᱥᱮᱫᱟᱭ ᱫᱚ ᱦᱟᱱᱮ ᱡᱮᱢᱚᱱ ᱱᱟᱛᱮ ᱤᱭᱟᱹ ᱦᱚᱸ ᱪᱟᱞᱟᱣ ᱦᱩᱭ ᱠᱟᱱᱟ ᱵᱚᱠᱨᱮᱥᱚᱨ ᱟᱯᱮ ᱫᱷᱟᱣ ᱜᱟᱱᱤᱧ ᱪᱟᱞᱟᱣ ᱯᱮ ᱯᱩᱱᱫᱷᱟ ᱪᱟᱞᱟᱣ ᱦᱩᱭ ᱟᱠᱟᱱᱟ ᱟᱨ ᱟᱨ ᱮᱢᱱᱤ ᱛᱮᱢᱟ ᱟᱯᱷᱟᱥᱛᱚ ᱫᱟᱬᱟ ᱦᱚᱸ ᱦᱩᱭ ᱟᱠᱟᱱ ᱜᱮᱭᱟ ᱢᱟᱱᱮ ᱜᱚᱴᱟ ᱜᱮ
ᱦᱮᱸ
ᱟᱨ ᱟᱢ ᱫᱚ ᱫᱤᱫᱤ ᱛᱟᱦᱚᱞᱮ ᱠᱷᱟᱱ ᱟᱞᱮ ᱵᱟᱸᱠᱩᱲᱢ ᱦᱮᱡ ᱵᱟᱲᱟ ᱟᱠᱟᱱᱟ ᱥᱮ ᱱᱚᱶᱟ ᱤᱭᱟᱹ ᱠᱚ
ᱦᱮᱸ ᱤᱧ ᱫᱚ ᱵᱟᱸᱠᱩᱲᱟᱧ ᱦᱮᱸ ᱢᱩᱠᱩᱴᱢᱩᱱᱤᱯᱩᱨ ᱢᱤᱫ ᱫᱷᱟᱣ ᱤᱧ ᱥᱮᱱ ᱠᱟᱱᱟ ᱟᱨ ᱵᱟᱸᱠᱩᱲᱟ ᱨᱮᱜᱮ ᱤᱧᱟᱹᱜ ᱦᱚᱸ ᱥᱮ ᱢᱮᱴᱨᱤᱠ ᱫᱷᱟᱹᱨᱤᱡ ᱫᱚ ᱚᱸᱰᱮ ᱜᱮ ᱠᱟᱴᱟᱣ ᱟᱠᱟᱱ ᱛᱤᱧᱟᱹ
ᱟᱪᱷᱟ
ᱵᱟᱠᱩᱲᱟ ᱨᱮᱜᱮ ᱵᱟᱠᱩᱲᱟ ᱯᱣᱟ ᱵᱟᱜᱟᱱ ᱚᱸᱰᱮ
ᱦᱮᱸ ᱦᱮᱸ ᱚᱱᱟ ᱵᱟ ᱧᱩᱛᱩᱢᱟᱱ ᱤᱥᱠᱩᱞ ᱠᱟᱱᱟ ᱚᱸᱰᱮ ᱫᱚ
ᱦᱮᱸ ᱚᱸᱰᱮ ᱜᱮ ᱠᱟᱴᱟᱣ ᱟᱠᱟᱱ ᱛᱤᱧᱟᱹ ᱟᱨ ᱚᱸᱰᱮ ᱯᱚᱨ ᱡᱟᱦᱟᱸᱭ ᱤᱞᱮᱵᱷᱮᱱ ᱴᱩᱭᱮᱞᱵᱷ ᱚᱱᱟ ᱫᱚ ᱥᱟᱞᱰᱤᱦᱟᱨ ᱨᱮ ᱠᱟᱴᱟᱣ ᱟᱠᱟᱱ ᱛᱤᱧᱟᱹ ᱢᱟᱱᱮ ᱚᱱᱛᱮᱱᱟᱜ ᱫᱚ ᱟᱸᱡᱚᱢ ᱞᱮᱠᱷᱟᱡ ᱫᱚ ᱢᱟᱱᱮᱧ ᱵᱩᱡ ᱫᱟᱲᱮᱭᱟᱜᱼᱟ ᱦᱚᱭᱛᱚ ᱧᱮᱞ ᱵᱟᱝ ᱦᱩᱭᱩ ᱟᱠᱟᱱᱟ ᱚᱸᱰᱮ ᱠᱷᱚᱡ ᱛᱚ ᱟᱨ ᱫᱟᱬᱟ ᱛᱚ ᱵᱟᱝ ᱦᱩᱭ ᱟᱠᱟᱱᱟ ᱛᱚᱵᱮ ᱱᱚᱝᱠᱟ ᱜᱟᱛᱮ ᱠᱚᱴᱷᱮᱱ ᱟᱸᱡᱚᱢᱠᱟᱱᱟ ᱡᱮ ᱟᱛᱩ ᱠᱚ ᱥᱮ ᱡᱟᱭᱜᱟ ᱠᱚᱨᱮᱱᱟᱜ ᱧᱩᱛᱩᱢ ᱠᱚ
ᱦᱮᱸ ᱦᱮᱸ ᱡᱟᱜᱮ ᱢᱟᱱᱮ ᱦᱮᱸ ᱢᱟᱱᱮ ᱚᱞᱚᱜ ᱡᱤᱭᱚᱱ ᱫᱚ ᱯᱩᱨᱟᱹᱴᱟ ᱜᱮ ᱱᱚᱛᱮ ᱨᱮᱜᱮᱢ ᱠᱟᱴᱟᱣ ᱟᱠᱟᱫᱟ ᱵᱟᱠᱩᱲᱟ ᱡᱮᱞᱟ ᱨᱮᱜᱮ
ᱦᱮᱸ ᱦᱮᱸᱦ ᱮᱸ ᱚᱱᱛᱮ ᱨᱮᱜᱮ ᱵᱟᱠᱩᱲᱟ ᱡᱮᱞᱟ ᱨᱮᱜᱮ ᱠᱟᱴᱟᱣ ᱟᱠᱟᱱᱟ
ᱵᱟ ᱠᱷᱩᱵ ᱵᱷᱟᱜᱮᱭᱟ ᱱᱚᱶᱟ ᱨᱟᱹᱥᱠᱟᱹᱧᱵᱩᱡᱷᱟᱹᱣᱟ ᱪᱮ ᱡᱮ ᱟᱞᱮ ᱢᱚᱴᱟᱢᱩᱴᱤ ᱵᱟᱠᱩᱲᱟ ᱡᱮᱞᱟ ᱨᱮ ᱟᱹᱰᱤ ᱫᱤᱱ ᱜᱮ ᱚᱞᱚᱜ ᱡᱤᱭᱚᱱᱮᱢ ᱯᱟᱨᱼᱟ
ᱮᱜ ᱦᱮᱸ ᱦᱮᱸ ᱦᱮᱸ ᱦᱮᱸ ᱦᱮᱸ ᱟᱹᱰᱤ ᱫᱤᱱ ᱜᱮ ᱴᱩᱭᱮᱞᱵᱷ ᱫᱷᱟᱹᱨᱤᱡ ᱫᱟᱣᱤᱧ ᱧᱟᱢ ᱞᱮᱫᱟ ᱦᱮᱸ ᱚᱱᱛᱮ ᱨᱮᱜᱮ ᱠᱟᱹᱴᱤᱡ ᱠᱷᱟᱴᱟᱣ ᱠᱟᱱᱟ ᱟᱨ ᱚᱱᱟ ᱯᱚᱨ ᱫᱚ ᱟᱫᱚ ᱮᱭᱤᱪ ᱮᱥ ᱮᱢ ᱠᱟᱛᱮ ᱫᱚ ᱵᱟᱹᱭ ᱵᱟᱹᱭ ᱛᱮ ᱱᱚᱛᱮ ᱦᱮᱡ ᱦᱩᱭ ᱮᱱᱟ
ᱟᱪᱷᱟ ᱟᱪᱷᱟ
ᱦᱟᱸ ᱢᱟᱱᱮ ᱠᱚᱞᱮᱡᱽ ᱠᱚᱫᱚ ᱢᱟᱥᱴᱟᱨᱥ ᱠᱚ ᱱᱚᱛᱮ ᱨᱮᱜᱮ ᱵᱤᱭᱮᱰ ᱠᱚ ᱱᱚᱛᱮ ᱨᱮᱜᱮ ᱠᱚᱢᱯᱞᱤᱴ ᱦᱩᱭ ᱟᱠᱟᱱᱟ ᱠᱚᱞᱮᱡᱽ ᱫᱚ ᱦᱩᱭᱞᱮᱱ ᱱᱚᱰᱮ ᱵᱚᱲᱟ ᱵᱟᱡᱟᱨ ᱵᱤᱠᱨᱚᱢ ᱴᱩᱰᱩ ᱢᱮᱢᱳᱨᱤᱭᱟᱞ ᱠᱚᱞᱮᱡᱽ ᱨᱮ ᱟᱨ ᱢᱟᱥᱴᱟᱨᱥ ᱛᱚ ᱱᱚᱰᱮ ᱥᱤᱫᱩ ᱠᱟᱱᱩ ᱵᱮᱥ ᱤᱷᱟᱨᱥᱤᱴᱤ ᱨᱮ ᱟᱨ ᱵᱤᱮᱰ ᱛᱚ ᱱᱚᱸᱰᱮ ᱯᱩᱨᱩᱞᱤᱭᱟᱹ ᱫᱩᱞᱢᱤ ᱱᱚᱰᱮᱧ ᱠᱚᱨᱟᱣ
ᱟᱪᱪᱷᱟ ᱠᱷᱩᱵ ᱵᱷᱟᱜᱮ ᱛᱟᱦᱚᱞᱮ ᱠᱷᱟᱱ ᱫᱚ ᱢᱳᱴᱟᱢᱩᱴᱤ ᱢᱟᱱᱮ ᱠᱷᱩᱵ ᱵᱷᱟᱜᱮᱭᱮᱱ ᱜᱮᱭᱟ ᱢᱟᱱᱮ ᱟᱢᱟᱜ ᱚᱞᱚᱜ ᱡᱤᱭᱚᱱ ᱫᱚ ᱮᱛᱚᱦᱚᱵ ᱫᱚ ᱵᱟᱸᱠᱩᱲᱟ ᱡᱮᱞᱟ ᱨᱮ ᱟᱨ ᱢᱩᱪᱟᱹᱫ ᱥᱮᱫ ᱫᱚ ᱚᱱᱟ ᱫᱚ ᱦᱩᱭᱩᱜ ᱠᱟᱱᱟ ᱯᱩᱨᱩᱞᱤᱭᱟᱹ ᱡᱮᱞᱟᱨᱮ ᱢᱟᱱᱮ ᱱᱤᱡᱮᱨᱟᱜ
ᱯᱩᱨᱩᱞᱤᱭᱟᱹ ᱱᱤᱡᱮᱨᱟᱜ ᱦᱮᱸ ᱦᱮᱸ ᱦᱮᱸ ᱚᱱᱟᱜᱮ ᱱᱚᱜᱼᱚᱭ ᱱᱤᱭᱟᱹ ᱵᱟᱨ ᱜᱮ ᱢᱩᱪᱟᱹᱫ ᱟᱠᱟᱱᱟ ᱛᱟᱯᱚᱨ ᱱᱤᱛᱳᱜ ᱫᱚ ᱧᱮᱞ ᱦᱩᱭᱩᱜ ᱠᱟᱱᱟ ᱦᱟᱯᱮ ᱡᱟᱦᱟᱱᱟᱜ ᱠᱚ ᱡᱩᱫᱤ ᱚᱱᱠᱟ ᱠᱤᱪᱷᱩ ᱫᱟᱣ ᱦᱟᱛᱟᱣ ᱫᱟᱲᱮ ᱦᱩᱭᱩᱜ ᱠᱷᱟᱱ
ᱦᱮᱸ ᱦᱮᱸ ᱦᱮᱸ ᱟᱨ ᱢᱚᱴᱟ ᱢᱩᱴᱤ ᱱᱚᱜᱼᱚᱭ
ᱟᱨ ᱵᱮᱠᱟᱨ ᱛᱟᱦᱮᱸ ᱠᱟᱛᱮ ᱛᱚ ᱟᱨ ᱪᱮᱫ ᱦᱚᱸ ᱵᱟᱝ ᱦᱩᱭᱩᱜᱼᱟ ᱛᱚᱵᱮ ᱪᱮᱥᱴᱟ ᱨᱮ ᱛᱟᱦᱮᱱ ᱞᱟᱜᱟᱜᱼᱟ
ᱦᱮᱸ ᱞᱮᱧ ᱫᱚᱦᱲᱟ ᱟᱨᱚᱢ ᱠᱚᱞ ᱨᱩᱣᱟᱹᱲ ᱫᱟᱲᱮᱭᱟᱜᱼᱟ ᱫᱤᱫᱤ ᱦᱮᱸᱥᱮ
ᱟᱹᱞᱤᱧ ᱫᱚᱲᱦᱲᱟ ᱟᱨᱚᱢ ᱠᱚᱞ ᱨᱩᱣᱟᱹᱲ ᱫᱟᱲᱮᱭᱟᱜᱼᱟ
ᱦᱮᱸ ᱛᱚ